ᱦᱮᱸ ᱡᱚᱦᱟᱨ ᱜᱮ
ᱦᱳᱭ ᱡᱚᱦᱟᱨ ᱜᱮ
ᱦᱩᱸ
ᱪᱮᱫ ᱞᱮᱠᱟ ᱢᱮᱱᱟᱜ ᱵᱤᱱᱟ ᱛᱚᱵᱮ?
ᱦᱚ ᱱᱟᱯᱟᱭ ᱜᱮ
ᱦᱩ
ᱦᱩᱸ
ᱱᱟᱯᱟᱭ ᱦᱮ ᱢᱟ ᱟᱹᱰᱤ ᱵᱷᱟᱞᱮ ᱜᱮ
ᱦᱳᱭ ᱦᱳᱭ ᱟᱨ ᱪᱮᱫ ᱠᱚ ᱠᱟᱹᱢᱤ ᱦᱩᱭᱩᱜ ᱠᱟᱱᱟ ᱱᱤᱛᱚᱜ ᱫᱚ ᱱᱤᱭᱟᱹ ᱵᱟᱨ ᱥᱤᱧ?
ᱛᱮᱦᱤᱧ ᱜᱟᱯᱟ ᱫᱚ ᱱᱚᱜᱼᱚᱭ ᱪᱟᱥᱟ ᱫᱤᱱ ᱛᱚ ᱪᱮᱫ ᱟᱨᱵᱚᱱ ᱠᱟᱹᱢᱤᱭᱟ ᱪᱟᱥᱵᱟᱥ ᱠᱚᱨᱮᱱᱟᱜ ᱠᱟᱹᱢᱤ ᱨᱮᱜᱮ ᱡᱚᱯᱲᱟᱣ ᱢᱮᱱᱟᱜ ᱵᱚᱱᱟ ᱤᱱᱟᱹ ᱠᱚᱜᱮ ᱠᱟᱹᱢᱤ ᱵᱟᱲᱟᱭ ᱦᱩᱭᱩᱜ ᱠᱟᱱᱟ ᱱᱤᱛᱚᱜ ᱫᱚ᱾
ᱚ ᱟᱯᱮ ᱫᱚ ᱵᱩᱨᱩ ᱫᱤᱥᱚᱢ ᱥᱮ ᱱᱚᱝᱠᱟ ᱴᱟᱺᱰᱤ ᱫᱤᱥᱚᱢ ᱜᱮ?
ᱟᱞᱮ ᱫᱚ ᱵᱩᱨᱩ ᱫᱤᱥᱚᱢ
ᱚᱸ ᱩᱰ ᱠᱚ ᱵᱟᱭ ᱚᱢᱚᱱᱚᱜ ᱠᱟᱱᱟ ᱱᱮᱛᱟᱨ ᱫᱤᱱ ᱟᱯᱮ ᱚᱱᱛᱮ?
ᱩᱸ ᱩᱸ ᱦᱚᱸ ᱚᱢᱚᱱᱚᱜ ᱠᱟᱱ ᱜᱮᱭᱟ ᱫᱤᱱᱟᱹᱢ ᱜᱮ
ᱚᱻ
ᱩᱸ ᱫᱤᱱᱟᱹᱢ ᱜᱮ ᱚᱢᱚᱱᱚᱜ ᱠᱟᱱ ᱜᱮᱭᱟ
ᱪᱮᱫ ᱪᱮᱫ ᱩᱫ ᱚᱱᱛᱮ ᱫᱚ ᱚᱢᱚᱱᱚᱜ ᱠᱟᱱᱟ?
ᱧᱩᱛᱩᱢ ᱠᱚᱫᱚ ᱩᱱᱟᱹᱜ ᱫᱚ ᱵᱟᱹᱞᱤᱧ ᱵᱟᱲᱟᱭᱟᱧ ᱩᱫ ᱠᱚᱨᱮᱱᱟᱜ ᱠᱤᱱᱛᱩ ᱩᱫ ᱫᱚ ᱚᱢᱚᱱᱚᱜ ᱠᱟᱱᱟ ᱟᱹᱜᱩᱭᱮᱫ ᱜᱮᱭᱟ ᱠᱚ ᱟᱹᱞᱤᱧ ᱫᱚ ᱵᱟᱞᱤᱧ ᱥᱮᱱ ᱵᱟᱲᱟ ᱠᱟᱱᱟ ᱜᱚᱸᱜᱩ ᱜᱚᱜᱚ ᱛᱟᱠᱚ ᱠᱚ ᱥᱮᱱ ᱵᱟᱲᱟ ᱟᱠᱟᱱᱟ ᱟᱹᱜᱩ ᱵᱟᱲᱟᱭᱮᱫ ᱜᱮᱭᱟ ᱠᱚ
ᱚᱸᱻ
ᱦᱩ ᱟᱹᱰᱤ ᱡᱟᱹᱥᱛᱤ ᱚᱢᱚᱱ ᱟᱠᱟᱱᱟ ᱥᱮᱱᱚᱜ ᱠᱟᱱᱟ ᱠᱚ ᱢᱤᱫ ᱜᱷᱟᱹᱲᱤᱡ ᱛᱮ ᱢᱤᱫ ᱢᱟᱱᱮ ᱢᱤᱫ ᱵᱮᱲᱟ ᱛᱩᱞᱟᱹ ᱩᱛᱩ ᱞᱟᱹᱜᱤᱫ ᱫᱚᱠᱚ ᱟᱹᱜᱩᱭᱮᱫ ᱜᱮᱭᱟ ᱟᱫᱚ ᱩᱱᱟᱹᱜ ᱡᱟᱹᱥᱛᱤ ᱟᱹᱜᱩ ᱠᱟᱛᱮᱫ ᱦᱚᱸ ᱵᱤᱱ ᱪᱤᱠᱟᱹᱭᱟ ᱟᱹᱜᱩᱭᱮᱫᱟ ᱵᱟ ᱠᱚ ᱠᱚᱣᱟᱠᱚ ᱟᱞᱮ ᱫᱚ ᱱᱚᱛᱮ ᱨᱮᱱ ᱫᱚ ᱟᱹᱠᱷᱨᱤᱧ ᱞᱟᱹᱜᱤᱫ ᱫᱚ ᱵᱟᱠᱚ ᱟᱹᱜᱩ ᱵᱟᱲᱟᱭᱟ ᱦᱳᱭ ᱚᱲᱟᱜ ᱡᱚᱢ ᱵᱟᱲᱟ ᱠᱚ ᱟᱹᱜᱩ ᱠᱮᱫ ᱜᱮ ᱚᱱᱠᱟ ᱫᱚ ᱡᱮ ᱟᱹᱠᱷᱨᱤᱧ ᱞᱟᱹᱜᱤᱫ ᱫᱚ ᱵᱟᱠᱚ ᱟᱹᱜᱩ ᱵᱟᱲᱟᱭᱟ ᱟᱞᱮ ᱱᱚᱛᱮ ᱫᱚ᱾ ᱩᱢ ᱮᱠᱴᱟ ᱫᱚ ᱳᱭ ᱱᱤᱡᱮ ᱚᱲᱟᱜ ᱨᱮ ᱡᱚᱢ ᱵᱟᱲᱟ ᱞᱟᱹᱜᱤᱫ ᱠᱚ ᱟᱹᱜᱩ ᱵᱟᱲᱟ ᱠᱮᱫ ᱜᱮ ᱦᱳᱭ ᱤᱱᱟᱹ ᱜᱮ ᱟᱜᱩ ᱩᱱᱟᱹᱜ ᱡᱟᱹᱥᱛᱤ ᱟᱹᱜᱩ ᱠᱟᱛᱮᱫ ᱦᱚᱸ ᱛᱚ ᱵᱮᱱ ᱪᱤᱠᱟᱹᱭᱟ ᱵᱮᱠᱟᱨᱚᱜᱼᱟ ᱛᱟᱦᱚᱞᱮ ᱡᱟᱦᱟᱸ ᱛᱤᱱᱟᱹᱜ ᱜᱮ ᱡᱚᱢ ᱫᱟᱲᱤᱜ ᱤᱱᱟᱹᱜ ᱜᱮ ᱟᱹᱜᱩᱭ ᱦᱩᱭᱩᱜᱼᱟ, ᱛᱟᱦᱮᱱ ᱠᱷᱟᱡ ᱜᱟᱯᱟ ᱢᱮᱭᱟᱝ ᱟᱨᱚᱼᱼ ᱟᱹᱜᱩᱭ ᱦᱩᱭᱩᱜᱼᱟ ᱟᱨ ᱧᱟᱢᱚᱜ ᱠᱟᱱ ᱜᱮᱭᱟ ᱫᱤᱱ ᱦᱤᱞᱳᱜ ᱛᱤᱧ ᱜᱟᱯᱟ ᱫᱚ ᱱᱚᱜᱼᱚᱭ ᱛᱤᱧ ᱜᱟᱯᱟ ᱫᱚ ᱟᱨᱚᱭ ᱫᱟᱜ ᱠᱟᱫᱟᱭᱼᱼ ᱛᱚ ᱛᱟᱦᱚᱞᱮ ᱟᱨᱚ ᱡᱟᱹᱥᱛᱤ ᱧᱚᱜ ᱚᱢᱚᱱ ᱧᱚᱜ ᱟᱠᱟᱱᱟ ᱾ ᱚᱱᱟᱛᱮ ᱢᱟᱱᱮ ᱥᱩᱨ ᱥᱩᱯᱩᱨ ᱨᱮᱜᱮ ᱧᱟᱢᱚᱜᱼᱼ ᱟᱨ ᱟᱞᱮ ᱥᱮᱫ ᱫᱚ ᱵᱩᱨᱩ ᱦᱚᱸ ᱫᱚ ᱰᱷᱮᱨ ᱫᱚᱢᱮ ᱫᱚ ᱵᱟᱝ ᱥᱟᱺᱜᱤᱧᱟ ᱛᱚ
ᱚᱻ ᱟᱞᱮ ᱱᱚᱛᱮ ᱢᱟ ᱟᱰᱤ ᱡᱳᱨ ᱟᱹᱠᱷᱨᱤᱧᱚᱜᱼᱟ ᱟᱹᱰᱤ ᱡᱳᱨ ᱠᱚ ᱦᱟᱼᱼ ᱛᱟᱣᱟ ᱢᱟᱱᱮ ᱪᱷᱟᱹᱛᱤᱠ ᱡᱟᱹᱛ ᱦᱚᱲ ᱠᱚ ᱠᱚ ᱦᱟᱛᱟᱣᱟ ᱟᱹᱰᱤ ᱡᱳᱨ
ᱦᱚᱸ
ᱦᱩᱸ
ᱟᱞᱮ ᱥᱮᱫ ᱫᱚ ᱦᱟᱛᱟᱣ ᱜᱮᱭᱟ ᱠᱚᱫᱚ ᱵᱟᱝ ᱟᱹᱠᱷᱨᱤᱧ ᱵᱟᱲᱟᱭ ᱦᱩᱭᱩᱜ ᱛᱮ
ᱦᱳᱭ ᱱᱚᱣᱟ ᱜᱮ ᱱᱚᱣᱟ ᱢᱟ ᱱᱟᱦᱟᱜ ᱢᱟᱱᱮ ᱵᱚᱪᱷᱚᱨ ᱢᱟ ᱵᱟᱭ ᱧᱟᱢᱚᱜᱼᱟ, ᱢᱤᱫᱼᱼ ᱥᱤᱡᱤᱱ ᱚᱠᱛᱚ ᱜᱮ ᱧᱟᱢ ᱜᱚᱫᱚᱜᱼᱟ
ᱦᱩᱸ ᱟᱹᱠᱷᱨᱤᱧ ᱫᱚ ᱫᱚᱢᱮ ᱟᱹᱠᱷᱨᱤᱧᱚᱜ ᱜᱮᱭᱟ ᱟᱫᱚ ᱚᱱᱠᱟ ᱫᱚ ᱱᱮ ᱦᱚᱲ ᱠᱚᱫᱚ ᱵᱟᱝ ᱟᱹᱠᱷᱨᱤᱧ ᱵᱟᱲᱟᱭ ᱦᱩᱭᱩᱜᱼᱟ ᱛᱚ ᱡᱟ ᱚᱲᱟᱜ ᱨᱮᱼᱼ ᱡᱚᱢ ᱵᱟᱲᱟ ᱞᱟᱹᱜᱤᱫ ᱜᱤ ᱟᱹᱜᱩ ᱵᱟᱲᱟᱭ ᱦᱩᱭᱩᱜᱼᱟ
ᱚ ᱡᱮᱢᱚᱱ ᱢᱚᱛᱟᱢ ᱩᱛ ᱠᱩ ᱜᱮᱭᱟ ᱯᱚᱛᱟᱢ ᱩᱫ ᱥᱤᱢᱰᱚᱪᱚ ᱠᱟᱢᱟᱨ ᱩᱫ
ᱦᱮᱸ - ᱮᱸ ᱟᱫᱚ ᱟᱹᱞᱤᱧ ᱫᱚ ᱧᱩᱛᱩᱢ ᱠᱚᱫᱚ ᱵᱟᱹᱞᱤᱧ ᱵᱟᱲᱟᱭᱟ ᱟᱫᱚ ᱠᱚ ᱟᱹᱜᱩᱭᱮᱫ ᱜᱮᱭᱟ ᱩᱸᱢᱼᱼ ᱩᱫ ᱫᱚ ᱚᱢᱚᱱᱚᱜ ᱠᱟᱱ ᱜᱮᱭᱟ, ᱟᱫᱚ ᱧᱩᱛᱩᱢ ᱠᱚ ᱵᱟᱲᱟᱭ ᱠᱟᱜ ᱠᱷᱟᱱᱼᱼ ᱴᱷᱤᱠ ᱜᱮᱭᱟ ᱵᱚ ᱦᱟᱜ ᱧᱩᱛᱩᱢ ᱠᱚ ᱩᱱᱟᱹᱜ ᱵᱟᱹᱞᱤᱧ ᱵᱟᱲᱟᱭ ᱛᱮ ᱦᱮᱸ,
ᱦᱳᱭ ᱦᱩᱲᱩ ᱠᱚᱫᱚᱯᱮ ᱛᱟᱦᱞᱮ ᱛᱤᱱᱟᱹᱜ ᱥᱟᱺᱜᱤᱧ ᱠᱮᱫᱟ
ᱚᱱᱠᱟ ᱫᱚ ᱦᱟᱸᱜ ᱢᱟᱱᱮ ᱫᱟᱜ ᱢᱟᱲᱟᱝ ᱠᱷᱚᱱᱟᱝ ᱵᱟᱹᱪᱩᱜ ᱱᱟᱦᱟᱜ
ᱛᱚ ᱦᱚᱞᱟ ᱢᱟᱫᱷᱮᱨ ᱧᱚᱜ ᱜᱮ ᱫᱟᱜ ᱟᱠᱟᱜ ᱟᱭ ᱛᱚ ᱚᱱᱟ ᱞᱟᱹᱜᱤᱫ ᱦᱟᱸᱜ ᱠᱟᱹᱢᱤ ᱮᱦᱚᱵ ᱜᱚᱫ ᱟᱠᱟᱱᱟ ᱱᱤᱛᱚᱝ ᱢᱟᱱᱮ ᱥᱚᱰᱚᱜ ᱠᱚᱨᱮ ᱡᱟᱦᱟᱸ ᱵᱟᱹᱭᱦᱟᱹᱲ ᱞᱮᱠᱟᱱ ᱡᱟᱜᱟ ᱢᱮᱱᱟᱜᱼᱟ ᱚᱱᱠᱟᱱ ᱡᱟᱜᱟ ᱨᱮᱜᱮ ᱱᱟᱦᱟᱸᱜ ᱠᱟᱹᱢᱤ ᱫᱚ ᱜᱟᱱᱚᱜ ᱠᱟᱱᱟ ᱜᱷᱩᱴᱩ ᱠᱚᱨᱮ ᱫᱚ ᱵᱟᱭ ᱜᱟᱱ ᱠᱟᱱᱟ ᱛᱚᱲᱟ ᱠᱚᱫᱚ ᱦᱩᱭ ᱟᱠᱟᱱ ᱜᱮᱭᱟ
ᱦᱩᱸ ᱟᱞᱮ ᱥᱮᱫ ᱦᱚᱸ ᱤᱱᱠᱟᱹᱜᱮ ᱳᱭ ᱵᱟᱹᱭᱦᱟᱹᱲ ᱠᱚᱨᱮᱜᱮ ᱜᱟᱱᱚᱜ ᱠᱟᱱᱟ ᱦᱚᱸ ᱱᱚᱜᱼᱚᱭ ᱦᱚᱞᱟ ᱛᱮᱦᱮᱧ ᱠᱟᱹᱴᱤᱡ ᱡᱟᱹᱥᱛᱤ ᱧᱚᱜ ᱫᱟᱜ ᱟᱠᱟᱜ ᱛᱮ ᱦᱩᱭ ᱧᱚᱜ ᱟᱠᱟᱱ ᱜᱮᱭᱟ ᱾ ᱛᱚ ᱚᱱᱟ ᱛᱮᱠᱚ ᱦᱚᱞᱟ ᱛᱮᱦᱤᱱ ᱫᱚ ᱡᱳᱨᱥᱳᱨ ᱠᱚ ᱠᱟᱹᱢᱤ ᱠᱚ ᱞᱟᱜᱟᱣ ᱠᱟᱱᱟ ᱦᱚᱞᱟ ᱠᱷᱚᱱᱟᱜ ᱫᱚᱠᱚ ᱨᱚᱦᱚᱭ ᱦᱚᱸᱠᱚ ᱨᱚᱦᱚᱭ ᱠᱚ ᱮᱦᱚᱵ ᱠᱮᱫ ᱜᱮᱭᱟ ᱦᱚᱞᱟ ᱢᱟᱫᱷᱮᱨ ᱠᱷᱚᱱᱟᱜ ᱜᱮ ᱛᱚᱞᱟᱢᱟ ᱟᱹᱛᱷᱟᱹᱱ ᱫᱤᱱ ᱨᱮᱜᱮ ᱦᱩᱭ ᱟᱠᱟᱱ ᱟᱫᱚ ᱫᱟᱜ ᱜᱮ ᱵᱟᱭ ᱫᱟᱜ ᱟᱠᱟᱫ ᱠᱷᱟᱡ ᱫᱚ ᱪᱤᱠᱟᱹᱛᱮᱵᱮᱱ ᱨᱚᱦᱚᱭᱟ ᱛᱚᱞᱟ ᱦᱩᱭ ᱠᱟᱛᱮ ᱛᱚ ᱟᱨ ᱵᱟᱵᱮᱱ ᱫᱟᱲᱮᱭᱟᱜᱼᱟ ᱫᱟᱜ ᱦᱚᱸᱛᱚ ᱞᱟᱜᱟᱜᱼᱟ ᱛᱚ ᱚᱱᱟᱜᱮ ᱱᱚᱜᱼᱚᱭ ᱞᱟᱜᱟᱣ ᱵᱟᱲᱟ ᱦᱩᱭ ᱟᱠᱟᱱᱟ
ᱟᱪᱪᱷᱟ ᱦᱩᱲᱩ ᱪᱟᱥ ᱵᱟᱫ ᱠᱟᱛᱮ ᱪᱮ ᱪᱮᱫᱯᱮ ᱪᱟᱥᱟ ᱚᱱᱛᱮ ᱫᱚ?
ᱱᱚᱛᱮ ᱫᱚ ᱱᱚᱜᱼ ᱚᱱᱟ ᱠᱚ ᱡᱮᱢᱚᱱ ᱛᱮᱦᱤᱧ ᱜᱟᱯᱟ ᱫᱚ ᱱᱚᱜᱼᱚᱭ ᱡᱚᱱᱰᱨᱟ ᱠᱚᱞᱮ ᱮᱨ ᱵᱟᱲᱟᱣ ᱟᱠᱟᱫᱟ ᱵᱟᱲᱜᱮ ᱠᱚᱨᱮ
ᱦᱩᱸ
ᱤᱱᱟᱹᱜᱮ ᱱᱤᱛᱚᱜ ᱫᱚ ᱢᱮᱱᱟᱜ ᱟᱨ ᱚᱱᱠᱟ ᱫᱚ ᱱᱤᱛᱚᱜ ᱱᱤᱛᱚᱜ ᱥᱤᱡᱤᱱ ᱫᱚ ᱚᱱᱠᱟ ᱪᱮᱫ ᱦᱚᱸ ᱵᱟᱹᱱᱩᱜᱼᱟ ᱛᱟᱪᱷᱟᱲᱟ ᱟᱨ ᱮᱢᱱᱤ ᱥᱤᱡᱤᱱ ᱠᱚᱫᱚ ᱳᱭ ᱥᱚᱵᱽᱡᱤ ᱠᱚ ᱴᱩᱠᱴᱟᱠ ᱳᱭ ᱚᱲᱟᱜ ᱡᱚᱢ ᱞᱮᱠᱟ ᱟᱞᱮ ᱥᱮᱫ ᱫᱚ ᱠᱟᱹᱴᱤᱡ ᱱᱚᱛᱮ ᱫᱚ ᱫᱟᱜ ᱠᱚᱨᱮᱱᱟᱜ ᱥᱚᱢᱚᱥᱥᱟ ᱛᱚ, ᱛᱟᱦᱚᱞᱮ ᱥᱚᱵᱽᱡᱤ ᱠᱚᱫᱚ ᱫᱚ ᱵᱟᱝ ᱦᱩᱭᱩᱜ-ᱟ ᱛᱚ ᱾ ᱳᱭ ᱚᱲᱟᱜ ᱨᱮ ᱡᱚᱢ ᱧᱩ ᱞᱮᱠᱟ ᱫᱚ ᱡᱚᱛᱚ ᱨᱚᱠᱚᱢ ᱥᱚᱵᱽᱡᱤ ᱠᱚᱠᱚ ᱪᱟᱥᱟ, ᱡᱟᱦᱟᱸᱭ ᱡᱟᱦᱟᱸᱴᱟᱜ ᱮ ᱠᱩᱥᱤᱭᱟᱜ ᱠᱚ ᱚᱱᱟᱠᱚ ᱪᱟᱥ ᱵᱟᱲᱟ ᱠᱟᱜ-ᱟ ᱾ ᱪᱟᱥ ᱫᱚ ᱡᱚᱛᱚ ᱦᱚᱲ ᱜᱮᱠᱚ ᱪᱟᱥ ᱜᱮᱭᱟ, ᱢᱟᱱᱮ ᱡᱟᱦᱟᱸᱭ ᱡᱟᱦᱟᱸᱴᱟᱜ ᱮ ᱠᱩᱥᱤᱭᱟᱜ-ᱟ, ᱚ ᱦᱮᱸ ᱦᱮᱸ ᱱᱤᱡᱮ ᱡᱚᱢ ᱵᱟᱠᱷᱨᱟ ᱚᱱᱠᱟ ᱟᱹᱠᱷᱨᱤᱧ ᱵᱟᱠᱷᱨᱟ ᱠᱚᱫᱚ ᱵᱟᱝ ᱾
ᱦᱩᱸ ᱦᱩᱸ ᱾
ᱵᱟᱠᱷᱟᱡ ᱫᱚ ᱚᱱᱠᱟ ᱦᱩᱭᱩᱜ ᱜᱮᱭᱟ, ᱟᱹᱞᱩ ᱠᱚᱦᱚᱸ ᱦᱩᱭᱩᱜ ᱜᱮᱭᱟ ᱵᱮᱸᱜᱟᱲ ᱠᱚ ᱾ ᱠᱚᱯᱤ ᱵᱟᱸᱫᱷᱟ ᱠᱚᱯᱤ ᱡᱚᱛᱚ ᱜᱮ ᱦᱩᱭᱩᱜ ᱜᱮᱭᱟ ᱦᱩᱭ ᱫᱚ ᱾ ᱟᱫᱚ ᱚᱱᱮ ᱡᱟᱦᱟᱸᱭ ᱚᱲᱟᱜ ᱨᱮ ᱡᱚᱢ ᱞᱮᱠᱟ ᱛᱚ ᱟᱨ ᱚᱱᱠᱟ ᱡᱟᱦᱟᱸᱭ ᱚᱱᱠᱟ ᱪᱟᱹᱥᱤ ᱫᱚ ᱚᱱᱠᱟ ᱢᱤᱫ ᱵᱟᱨᱭᱟ ᱢᱮᱱᱟᱜ ᱠᱚᱣᱟ ᱾ ᱟᱫᱚ ᱚᱱᱮ ᱵᱤᱞᱟᱹᱛᱤ ᱠᱚ ᱡᱟᱹᱥᱛᱤ ᱠᱚ ᱪᱟᱥᱟ ᱾ ᱵᱤᱞᱟᱹᱛᱤ, ᱦᱚᱛᱚᱫ ᱱᱚᱜ-ᱚᱱᱟ ᱠᱚᱜᱮ ᱡᱟᱹᱥᱛᱤ ᱠᱚ ᱪᱟᱥᱟ ᱵᱮᱸᱜᱟᱲ ᱾ ᱵᱤᱞᱟᱹᱛᱤ ᱦᱚᱛᱚᱫ ᱵᱮᱸᱜᱟᱲ ᱯᱷᱩᱞ ᱠᱚᱯᱤ ᱵᱟᱸᱫᱷᱟ ᱠᱚᱯᱤ ᱱᱤᱭᱟᱹ ᱠᱮᱫ ᱜᱮ ᱡᱟᱦᱟᱸᱭ ᱠᱚᱫᱚ ᱚᱱᱠᱟ ᱧᱚᱜ ᱢᱮᱱᱟᱜ ᱛᱟᱠᱚᱣᱟ ᱡᱟᱭᱜᱟ ᱠᱟᱹᱴᱤᱡ ᱡᱚᱞᱟᱥᱚᱭ ᱡᱟᱭᱜᱟ ᱨᱮ ᱾ ᱩᱱᱠᱩ ᱫᱚ ᱚᱱᱮ ᱚᱱᱟ ᱟᱹᱠᱷᱨᱤᱧ ᱵᱟᱠᱷᱨᱟ ᱦᱚᱸᱠᱚ ᱪᱟᱥ ᱜᱮᱭᱟ, ᱚᱱᱮ ᱚᱱᱟ ᱠᱚᱜᱮ ᱡᱟᱹᱥᱛᱤ ᱾
ᱚᱻ
ᱟᱨ ᱢᱟᱡᱷᱮ ᱢᱚᱫᱽᱫᱷᱮ ᱟᱞᱩ ᱦᱚᱸᱠᱚ ᱪᱟᱥ ᱢᱟᱱᱮ ᱪᱟᱥ ᱜᱮ ᱡᱟᱦᱟᱸᱭ ᱠᱚᱫᱚ ᱚᱱᱠᱟ ᱧᱚᱜ ᱤᱭᱟᱹᱨᱮ ᱢᱮᱱᱟᱜ ᱛᱟᱠᱚᱣᱟ ᱾ ᱟᱨ ᱵᱟᱠᱷᱟᱡ ᱫᱚ ᱡᱟᱹᱥᱛᱤ ᱦᱚᱲ ᱜᱮ ᱚᱲᱟᱜ ᱨᱮ ᱡᱚᱢ ᱞᱮᱠᱟ ᱜᱮᱠᱚ ᱪᱟᱥᱟ ᱾ ᱢᱟᱱᱮ ᱵᱟᱦ ᱨᱮ ᱤᱫᱤ ᱞᱟᱹᱜᱤᱫ ᱫᱚ ᱚᱱᱠᱟ ᱮᱠᱴᱟ ᱫᱚ ᱵᱟᱠᱚ ᱪᱟᱥᱟ ᱾
ᱦᱩᱸ ᱾ ᱟᱞᱮ ᱱᱚᱛᱮ ᱫᱚ ᱦᱚᱛᱚᱫ ᱠᱚᱸᱦᱰᱟ ᱠᱟᱨᱞᱟ ᱡᱷᱤᱸᱜᱟᱹ ᱢᱟᱞᱦᱟᱱ ᱜᱷᱟᱸᱜᱽᱨᱟ ᱦᱩᱸ ᱤᱱᱟᱹ ᱯᱚᱨᱮ ᱨᱟᱦᱮᱲ ᱠᱚ
ᱦᱮᱸ ᱟᱞᱮ ᱥᱮᱫ ᱦᱚᱸ ᱠᱚᱫᱚ ᱦᱩᱭᱩᱜ ᱜᱮᱭᱟ ᱾ ᱟᱞᱮ ᱫᱚ ᱚᱱᱮ ᱛᱚ ᱞᱤᱧ ᱢᱮᱱ ᱮᱫᱟ ᱚᱲᱟᱜ ᱠᱚᱨᱮ ᱫᱚ ᱡᱚᱛᱚ ᱨᱚᱠᱚᱢ ᱜᱮᱠᱚ ᱪᱟᱥᱟ ᱾ ᱠᱤᱱᱛᱩ ᱟᱫᱚ ᱚᱱᱮ ᱵᱟᱨ ᱢᱟᱱᱮ ᱟᱠᱷᱨᱤᱧ ᱞᱟᱹᱜᱤᱫ ᱛᱚ ᱟᱨ ᱚᱱᱠᱟ ᱵᱟᱝ ᱫᱟᱜ ᱤᱭᱟᱹ ᱴᱷᱤᱠ ᱴᱷᱟᱠ ᱵᱟᱝ ᱛᱟᱦᱮᱱ ᱛᱮ ᱵᱟᱠᱚ ᱤᱭᱟᱹ ᱵᱟᱲᱟᱭᱟ ᱵᱟᱠᱚ ᱪᱟᱥ ᱵᱟᱲᱟᱭᱟ ᱾ ᱦᱩᱸ ᱾
ᱦᱩᱸ ᱾
ᱟᱹᱠᱷᱨᱤᱧ ᱵᱟᱠᱷᱨᱟ ᱦᱚᱸ ᱡᱩᱫᱤ ᱵᱚ ᱪᱟᱥ ᱜᱟᱱ ᱫᱟᱲᱮᱭᱟᱜ ᱠᱷᱟᱱ ᱫᱚ ᱟᱹᱰᱤ ᱰᱷᱮᱨ ᱰᱷᱮᱨ ᱯᱩᱭᱥᱟᱹ ᱦᱩᱭᱩᱜ-ᱟ ᱠᱚ ᱞᱟᱹᱭᱟ ᱾ ᱚᱱᱟᱛᱮ ᱢᱟᱱᱮ ᱦᱩᱲᱩ ᱟᱹᱷᱨᱤᱧ ᱠᱷᱚᱣᱟᱜ ᱫᱚ ᱰᱷᱮᱨ ᱢᱟᱱᱮ ᱚᱱᱟᱨᱮ ᱯᱩᱭᱥᱟᱹ ᱢᱮᱱᱟᱜ-ᱟ ᱾
ᱦᱮᱸ ᱯᱩᱭᱥᱟᱹ ᱢᱟ ᱢᱮᱱᱟᱜ-ᱟ, ᱟᱫᱚ ᱡᱩᱫᱤ ᱚᱱᱠᱟᱱᱟᱜ ᱫᱟᱜ ᱠᱚ ᱡᱩᱫᱤ ᱥᱩᱠᱡᱳᱜ ᱥᱩᱵᱤᱫᱷᱟ ᱵᱟᱝ ᱛᱟᱦᱮᱱ ᱛᱟᱵᱮᱱᱟ ᱟᱨ ᱵᱤᱱᱟᱹ ᱫᱟᱜ ᱛᱮᱫᱚ ᱟᱨ ᱪᱟᱥ ᱢᱟ ᱵᱟᱭ ᱦᱩᱭᱩᱜ-ᱟ ᱥᱮ ᱾
ᱵᱟᱭ ᱜᱟᱱᱚᱜ-ᱟ ᱦᱮᱸ ᱦᱮᱸ ᱦᱮᱸ ᱥᱟᱹᱨᱤ ᱠᱟᱛᱷᱟ ᱦᱩᱸ ᱾
ᱫᱚ ᱚᱱᱮ ᱛᱚᱞᱤᱧ ᱢᱮᱱ ᱮᱫᱟ ᱟᱞᱮ ᱥᱮᱫ ᱫᱚ ᱠᱟᱹᱴᱤᱡ ᱫᱟᱜ ᱨᱮᱱᱟᱜ ᱫᱚ ᱟᱹᱰᱤ ᱜᱮ ᱥᱚᱝᱠᱚᱴ, ᱢᱟᱱᱮ ᱟᱹᱵᱤᱱ ᱜᱚᱨᱚᱢ ᱠᱟᱞ ᱡᱩᱫᱤ ᱯᱟᱲᱟᱣ ᱮᱱᱟ ᱟᱵᱮᱱ ᱛᱩᱯᱩᱱᱟᱜ ᱫᱟᱜ ᱵᱟᱵᱤᱱ ᱧᱩ ᱧᱟᱢᱟ ᱧᱩ ᱫᱟᱜ ᱵᱟᱵᱮᱱ ᱧᱟᱢᱟ ᱾ ᱛᱟᱦᱚᱞᱮ ᱚᱠᱟᱨᱮ ᱚᱠᱟ ᱨᱮᱵᱮᱱ ᱪᱟᱥᱟ? ᱢᱟᱱᱮ ᱳᱭ ᱵᱚᱦᱩᱛ ᱤᱭᱟᱹ ᱠᱟᱛᱮᱫ ᱧᱟᱢᱚᱜ-ᱟ ᱫᱟᱜ ᱟᱵᱮᱱ ᱱᱚᱸᱜ-ᱚᱭ ᱡᱟᱦᱟᱸ ᱱᱚᱞᱠᱩᱯ ᱠᱚ ᱞᱟᱜᱟᱣ ᱟᱠᱟᱫ ᱞᱮᱭᱟ ᱥᱚᱨᱠᱟᱨ ᱠᱷᱚᱱᱟᱜ ᱚᱱᱟ ᱠᱚᱨᱮ ᱩᱱᱟᱹᱜ ᱮᱠᱴᱟ ᱫᱟᱜ ᱵᱟᱭ ᱧᱟᱢᱚᱜᱼᱟ ᱜᱚᱨᱚᱢ ᱠᱟᱞ ᱨᱮ ᱟᱨ ᱟᱞᱮ ᱠᱚᱨᱮ ᱟᱞᱮᱠ ᱠᱚᱨᱮ ᱢᱟ ᱥᱮᱞᱚ ᱠᱚᱫᱚ ᱠᱳᱱᱳ ᱢᱟᱱᱮ ᱵᱟᱹᱱᱩᱜ ᱜᱮᱭᱟ᱾ ᱦᱳᱭ ᱢᱤᱫ ᱵᱟᱨ ᱚᱲᱟᱜ ᱨᱮ ᱦᱮᱱᱟᱜ ᱛᱟᱠᱚᱣᱟ ᱵᱟᱠᱷᱟᱡ ᱥᱮᱞᱚᱠ ᱠᱚᱦᱚᱸ ᱠᱚ ᱵᱟ ᱠᱚᱞᱟᱭᱟ ᱠᱟᱨᱚᱱ ᱟᱵᱮᱱᱟᱜ ᱞᱟᱛᱟᱨ ᱨᱮᱜᱮ ᱡᱩᱫᱤ ᱜᱨᱟᱣᱩᱱ ᱞᱟᱜ ᱤᱭᱟᱹ ᱚᱛ ᱞᱟᱛᱟᱨ ᱨᱮᱜᱮ ᱫᱟᱜ ᱜᱮ ᱵᱟᱭ ᱛᱟᱦᱮᱱᱟ ᱦᱮᱸ ᱛᱟᱦᱚᱞᱮ ᱛᱚ ᱥᱮᱞᱚ ᱥᱮᱞᱳ ᱞᱟᱜᱟᱣ ᱠᱟᱛᱮ ᱦᱚᱸᱵᱤᱱ ᱛᱮᱭᱟ
ᱦᱩᱸ ᱚᱱᱟ ᱠᱚ ᱯᱩᱠᱷᱨᱤ ᱠᱚ ᱞᱟ ᱟᱠᱟᱫ ᱯᱮ ᱥᱮ ᱵᱟᱝ ᱟ?
ᱚᱱᱠᱟ ᱯᱩᱠᱷᱨᱤ ᱦᱚᱸ ᱚᱱᱠᱟ ᱫᱚ ᱵᱟᱹᱱᱩᱜᱼᱟᱱ ᱟᱫᱚ ᱟᱵᱮᱱ ᱟᱵᱮᱱ ᱱᱤᱡᱮ ᱵᱟᱹᱱᱩᱜᱼᱟᱱ ᱟ ᱟᱵᱤᱱ ᱡᱩᱫᱤ ᱵᱮᱱ ᱱᱤᱡᱮ ᱛᱮᱵᱮᱱ ᱞᱟᱹᱭ ᱦᱚᱪᱚᱭᱟ ᱦᱮᱸ ᱟᱵᱮᱱᱟᱜ ᱚᱱᱟᱨᱮ ᱫᱟᱜ ᱜᱮ ᱵᱟᱝ ᱛᱟᱦᱮᱱᱟ ᱛᱟᱦᱚᱞᱮ ᱪᱤᱠᱟᱹᱭᱟᱵᱮ ᱱᱚᱜᱼᱚᱭ ᱡᱮᱢᱚᱱ ᱱᱚᱛᱷᱮ ᱱᱟ ᱢᱟᱱᱮ ᱢᱚᱱᱮ ᱵᱟᱲᱟ ᱫᱚ ᱦᱩᱭᱩᱜ ᱜᱮ ᱡᱮ ᱦᱟᱹᱠᱩ ᱠᱚ ᱟᱲᱟᱜ ᱵᱟᱲᱟ ᱠᱚ ᱦᱩᱭᱩᱜᱼᱟ ᱯᱩᱠᱷᱨᱤ ᱠᱚ ᱵᱮᱱᱟᱣ ᱠᱟᱛᱮᱫ᱾ ᱟᱫᱚ ᱡᱩᱫᱤ ᱫᱟᱜ ᱜᱮ ᱵᱟᱭ ᱛᱟᱦᱮᱱ ᱛᱟᱵᱮᱱᱟ ᱛᱟᱦᱚᱞᱮ ᱯᱩᱠᱷᱨᱤ ᱫᱟᱨ ᱨᱮ ᱚᱠᱟᱨᱮ ᱦᱟᱹᱠᱩ ᱵᱮᱱ ᱪᱟᱥᱮᱭᱟ ᱪᱟᱥᱮᱭᱟ ᱟᱨ ᱟᱵᱮᱱ ᱵᱮᱱ ᱢᱮᱱᱟ ᱥᱮᱞᱚ ᱫᱚ ᱠᱟᱹᱴᱤᱡ ᱥᱮᱞᱚ ᱛᱮ ᱠᱟᱹᱴᱤᱡ ᱫᱟᱜ ᱞᱤᱧ ᱨᱟᱠᱟᱵ ᱠᱟ ᱠᱟᱛᱮᱫ ᱞᱤᱧ ᱯᱮᱨᱮᱡ ᱦᱚᱨᱟᱭᱟ ᱚᱱᱟ ᱦᱚᱸᱛᱚ ᱟᱨ ᱵᱟᱝ ᱦᱩᱭᱩᱜ ᱠᱟᱱ ᱛᱟᱵᱮᱱᱟ᱾
ᱦᱩᱸ ᱦᱩᱸ ᱦᱩᱸ ᱦᱩᱸ
ᱦ ᱵᱟᱠᱷᱟᱡ ᱫᱚᱵᱮᱱ ᱢᱮᱱ ᱠᱮᱭᱟ ᱦᱮᱸ ᱥᱮᱞᱚ ᱢᱮᱱᱟᱜᱼᱟᱱ ᱚ ᱯᱩᱠᱷᱨᱤ ᱢᱤᱫᱴᱤᱡ ᱵᱮᱱᱟᱣ ᱠᱟᱫᱟ ᱚᱱᱟᱨᱮ ᱦᱟᱹᱠᱩ ᱦᱚᱞᱚ ᱪᱟᱥ ᱠᱚ ᱜᱟᱱᱚᱜᱼᱟ ᱚᱱᱟ ᱛᱮᱦᱚ ᱢᱤᱫᱴᱤᱡ ᱦᱩᱭᱩᱜ ᱜᱮᱭᱟ ᱰᱷᱮᱨ ᱴᱟᱠᱟ ᱯᱚᱭᱥ ᱥᱟ ᱟᱨ ᱥᱮᱞᱳ ᱵᱮᱱ ᱞᱟᱜᱟ ᱞᱟᱜ ᱞᱟᱜᱟᱣ ᱞᱮᱠᱷᱟᱱ ᱢᱟᱱᱮ ᱥᱚᱵᱽᱡᱤ ᱢᱟ ᱦᱩᱭᱩᱜ ᱜᱮ ᱟᱫᱚ ᱚᱱᱟ ᱠᱚ ᱞᱟᱛᱟᱨ ᱨᱮᱜᱮ ᱡᱩᱫᱤ ᱫᱟᱜ ᱵᱟᱭ ᱛᱟᱦᱮᱱᱟ ᱛᱟᱦᱚᱞᱮ ᱥᱮᱞᱚ ᱞᱟᱜᱟᱣ ᱠᱟᱛᱮᱫ ᱱᱤᱛᱚ ᱵᱟᱭ ᱠᱟ ᱮᱫᱟ ᱥᱮ ᱵᱟᱠᱟᱱᱡ ᱢᱟ ᱥᱚᱵᱡᱤ ᱯᱟᱛ ᱛᱤ ᱠᱚᱨᱮ ᱜᱮ ᱢᱟ ᱡᱟᱹᱥᱛᱤ ᱯᱚᱭᱥᱟ ᱢᱮᱱᱟᱜᱼᱟ ᱦᱩᱲᱩ ᱯᱚᱭ ᱦᱩᱲᱩ ᱤᱭᱟᱹ ᱠᱚᱨᱮ ᱠᱷᱚᱱᱟᱜ ᱫᱚ ᱦᱩᱲᱩ ᱦᱩᱲᱩ ᱠᱚᱨᱮ ᱠᱷᱚᱱᱟᱜ ᱫᱚ
ᱦᱮᱸ ᱟᱫᱚ ᱚᱠᱟ ᱡᱟᱭᱜᱟ ᱥᱮᱫ ᱨᱮ ᱟᱯᱮ ᱫᱚᱦᱟᱜ ᱯᱮ ᱛᱟᱦᱮᱱ ᱠᱟᱱᱟ?
ᱱᱚᱜᱚ ᱱᱟ ᱟᱞᱮ ᱫᱚ ᱱᱚᱜᱚ ᱱᱟ ᱟᱫᱚ ᱵᱮᱝᱜᱚᱞ ᱨᱮᱜᱮ ᱟᱫᱚ ᱱᱟ ᱱᱟ ᱮᱠᱫᱚᱢ ᱡᱷᱟᱲᱠᱷᱚᱸᱰ ᱡᱟᱯᱟᱜ ᱥᱮᱫ ᱨᱮ
ᱚ
ᱦᱮᱸ ᱦᱮ
ᱵᱮᱝᱜᱚᱞ ᱠᱚᱨᱮ ᱢᱟ ᱦᱩᱲᱩ ᱢᱟ ᱟᱹᱰᱤ ᱡᱳᱨ ᱪᱟᱥ ᱚᱱᱠᱟ ᱢᱟ ᱦᱩᱭᱩᱜ ᱟᱠᱚ ᱞᱟᱹᱭᱟ ᱢᱟᱱᱮ ᱵᱚᱪᱷᱚᱨ ᱨᱮ ᱵᱟᱨ ᱫᱷᱟᱣ ᱫᱷᱟᱹᱵᱤᱡ ᱠᱚ ᱪᱟᱥᱟ ᱟᱫᱚ ᱡᱟᱭᱜᱟ ᱫᱚᱦᱟᱜ ᱚᱱᱠᱟ ᱟᱵᱤᱱ ᱫᱚ ᱠᱟᱹᱴᱤᱡ ᱵᱷᱮᱜᱟᱨ ᱡᱟᱭᱜᱟ ᱧᱚᱜ ᱨᱮ ᱢᱮᱱᱟᱜ ᱯᱮᱭᱟ
ᱦᱳᱭ ᱟᱞᱮ ᱫᱚ ᱱᱚᱜᱼ ᱚᱱᱟ ᱯᱩᱨᱩᱞᱤᱭᱟᱹ ᱥᱟᱭᱤᱰ ᱨᱮ ᱡᱟᱦᱟᱸᱭ ᱠᱚ ᱢᱮᱱᱟᱜ ᱠᱚᱣᱟ ᱥᱮ
ᱦᱩᱸ
ᱩᱱᱠᱩ ᱟᱞᱮ ᱠᱚᱫᱚ ᱱᱚᱣᱟ ᱱᱚᱝᱠᱟ ᱠᱟᱹᱴᱤᱡ ᱠᱚᱢ ᱫᱷᱟᱨᱟ ᱜᱮᱛᱟᱞᱮᱭᱟ ᱢᱟᱱᱮ ᱟᱞᱮ ᱢᱤᱫ ᱫᱷᱟᱣ ᱜᱮ ᱚᱱᱟ ᱵᱚᱨᱫᱷᱚᱢᱟᱱ ᱥᱟᱭᱤᱰ ᱨᱮᱱ ᱜᱮ ᱠᱚ ᱵᱟᱨ ᱫᱷᱟᱣ-ᱟ ᱟᱨᱚ ᱢᱮᱱᱟᱜ ᱠᱚᱣᱟ ᱠᱤᱪᱷᱩᱜᱟᱱ ᱡᱟᱭᱜᱟ ᱨᱮ ᱵᱟᱨ ᱫᱷᱟᱣ ᱡᱟᱦᱟᱭᱜᱟ ᱡᱟᱭᱜᱟ ᱠᱟᱰᱤᱡ ᱥᱚᱢᱟᱱ ᱥᱚᱢᱚᱫᱚᱞ ᱡᱟᱭᱜᱟ ᱩᱱᱠᱩ ᱜᱮ ᱠᱟᱹᱴᱤᱡ ᱵᱟᱨ ᱫᱷᱟᱣ ᱠᱟᱛᱮ ᱠᱚ ᱪᱟᱥᱟ ᱦᱩᱸ ᱟᱞᱮ ᱫᱚ ᱩᱪᱩ ᱱᱤᱪᱩ ᱡᱟᱭᱜᱟ ᱛᱚ ᱛᱟᱦᱚᱞᱮ ᱵᱟᱭ ᱜᱟᱱᱚᱜ ᱛᱟᱞᱮᱭᱟ ᱚᱱᱟᱛᱮ ᱚᱱᱟᱛᱮ ᱟᱞᱮ ᱥᱮᱫ ᱫᱚ ᱢᱤᱫ ᱫᱷᱟᱣ ᱜᱮᱠᱚ ᱪᱟᱥᱟ᱾
ᱟᱪᱪᱷᱟ ᱤᱱᱟᱹᱠᱷᱟᱱ ᱢᱟᱱᱮ ᱟᱯᱮ ᱡᱚᱠᱷᱚᱱ ᱯᱩᱭᱥᱟᱹ ᱯᱮ ᱠᱟᱢᱟᱣᱟ ᱛᱚ ᱯᱚᱭᱥᱟ ᱠᱟᱢᱟᱣ ᱨᱮᱱᱟᱜ ᱡᱟᱹᱨᱤᱭᱟ ᱫᱚ ᱪᱮᱫ? ᱠᱟᱱᱟ ᱢᱟᱱᱮ ᱪᱮᱫ ᱞᱮᱠᱟ ᱯᱩᱭᱥᱟᱹ ᱯᱮ ᱠᱟᱢᱟᱣᱟ?
ᱱᱚᱜ-ᱚᱭ ᱡᱮᱢᱚᱱ ᱱᱤᱛᱚᱜ ᱡᱟᱦᱟᱸ ᱪᱟᱥ ᱦᱩᱭᱩᱜ ᱠᱟᱱᱟ ᱤᱱᱟᱹ ᱠᱚᱛᱮ ᱜᱮ ᱦᱩᱲᱩ ᱠᱚᱛ ᱦᱩᱲᱩ ᱯᱚᱭᱥᱟ ᱛᱮᱜᱮ ᱟᱨ ᱛᱟᱯᱚᱨᱮ ᱱᱚᱜᱼᱚᱭ ᱱᱟᱞᱦᱟ ᱠᱟᱹᱢᱤ, ᱵᱟᱦᱨᱮ ᱠᱚᱨᱮ᱾ ᱤᱱᱟᱹ ᱠᱚ ᱛᱮᱜᱮ᱾ ᱦᱳᱭ ᱵᱟᱦᱨᱮ ᱫᱤᱥᱚᱢ ᱠᱚᱠᱚ ᱪᱟᱞᱟᱜ-ᱟ᱾
ᱦᱩᱸ᱾
ᱤᱱᱟᱹᱜᱮ ᱛᱟᱪᱷᱟᱲᱟ ᱟᱨ ᱠᱳᱱᱚ ᱚᱱᱠᱟ ᱫᱚ ᱵᱟᱹᱱᱩᱜ-ᱟᱱ᱾ ᱡᱟᱦᱟᱸᱭ ᱠᱚ ᱚᱱᱠᱟ ᱠᱚ ᱢᱚᱱᱮ ᱵᱟᱲᱟ ᱠᱷᱟᱡ ᱚᱱᱮ ᱛᱚ ᱟᱞᱤᱧ ᱢᱮᱱ ᱫᱚ ᱡᱟᱸᱦᱟᱭᱟᱜ ᱠᱚ ᱚᱱᱠᱟ ᱧᱚᱜ ᱡᱟᱭᱜᱟ ᱠᱚᱨᱮ ᱢᱮᱱᱟᱜ ᱠᱟᱫᱟ ᱥᱚᱵᱽᱡᱤ ᱯᱟᱹᱛᱤ ᱠᱚ ᱪᱟᱥ ᱵᱟᱲᱟᱭᱟ᱾
ᱦᱩᱸ᱾
ᱤᱱᱟᱹᱜᱮ ᱵᱟᱠᱷᱟᱡ ᱫᱚ ᱚᱱᱮ ᱵᱟᱦᱨᱮ ᱜᱮ ᱪᱟᱞᱟᱜ ᱦᱩᱭᱩᱜ-ᱟ᱾ ᱤᱱᱠᱟᱹ ᱠᱟᱛᱮᱫ ᱜᱮ ᱢᱟᱱᱮ ᱯᱚᱭᱥᱟ ᱠᱚᱫᱚ ᱨᱳᱡᱽᱜᱟᱨ ᱦᱩᱭᱩᱜ ᱠᱟᱱᱟ᱾
ᱦᱩᱸ᱾ ᱟᱪᱪᱷᱟ ᱟᱵᱚᱨᱮᱱ ᱦᱚᱲ ᱚᱱᱛᱮ ᱨᱮ ᱢᱮᱱᱟᱜ ᱠᱚᱣᱟ ᱛᱚ
ᱦᱮᱸ᱾
ᱵᱮᱯᱟᱨ ᱠᱤᱨᱤᱧ ᱠᱟ ᱠᱟᱛᱮ ᱟᱹᱠᱷᱨᱤᱧ᱾
ᱦᱮᱸ, ᱦᱮᱸ, ᱦᱮᱸ᱾ ᱟᱨ ᱢᱤᱫ ᱫᱷᱟ ᱞᱟᱹᱭᱵᱮᱱ ᱪᱮᱫ ᱵᱟᱞᱤᱧ ᱵᱩᱡᱷᱟᱹᱣ ᱞᱮᱫᱟ? ᱦᱮᱞᱳ᱾
ᱦᱚᱸ ᱵᱮᱵᱥᱟᱭ ᱨᱮ ᱟᱵᱚ
ᱟ-ᱟᱨ ᱢᱤᱫ ᱫᱷᱟᱣ ᱞᱟᱹᱭ ᱢᱮ ᱵᱟᱹᱞᱤᱧ ᱵᱩᱡᱷᱟᱹᱣ ᱞᱮᱫ ᱛᱟᱵᱮᱱᱟ ᱨᱚᱲᱛᱮᱫ ᱢᱟᱱᱮ ᱠᱟᱴ ᱧᱚᱜ ᱚᱱᱟ ᱢᱟ
ᱢᱟᱱᱮ ᱟᱵᱚ ᱡᱟᱦᱟᱸ ᱥᱟᱱᱛᱟᱲ ᱚᱱᱛᱮ ᱢᱮᱱᱟᱜ ᱠᱚᱣᱟ
ᱦᱮᱸᱺ
ᱛᱚ ᱵᱮᱵᱽᱥᱟᱭ ᱠᱚᱨᱮ ᱢᱮᱱᱟᱜ ᱠᱚᱣᱟ ᱥᱮ ᱵᱟᱝ ᱜᱮ? ᱠᱤᱨᱤᱧ ᱠᱟᱛᱮᱜ ᱡᱟᱦᱟᱸ ᱥᱟᱢᱟᱱ ᱜᱮ ᱟᱹᱠᱷᱨᱤᱧ ᱦᱩᱭᱩᱜ-ᱟ᱾
ᱚᱱᱠᱟ ᱫᱚ ᱵᱚᱦᱩᱛ ᱠᱚᱢ ᱢᱮᱱᱟᱜ ᱠᱚᱣᱟ᱾ ᱢᱮᱱᱟᱜ ᱫᱚ ᱢᱮᱱᱟᱜ ᱠᱚᱣᱟ ᱵᱚᱦᱩᱛ ᱠᱚᱢ᱾
ᱦᱩᱸ ᱦᱩᱸ᱾
ᱚᱱᱠᱟ ᱫᱚ ᱟᱞᱮ ᱥᱮᱫ ᱱᱚᱣᱟ ᱠᱚᱨᱮ ᱫᱚ ᱩᱱᱟᱹᱜ ᱮᱠᱴᱟ᱾ ᱱᱚᱣᱟ ᱠᱚᱫᱚ ᱵᱮᱜᱡᱟᱹᱥ ᱟᱞᱮ ᱫᱚ ᱠᱟᱹᱴᱤᱡ ᱰᱷᱮᱨ ᱜᱮ ᱠᱟᱹᱴᱤᱡ ᱮᱠᱫᱚᱢ ᱢᱟᱱᱮ ᱟᱹᱛᱩ ᱫᱤᱥᱚᱢ ᱨᱮᱞᱮ ᱢᱟᱱᱮ ᱞᱮ ᱯᱟᱲᱟᱜ ᱧᱚᱜᱚᱜ ᱠᱟᱱᱟ᱾ ᱟᱞᱮ ᱥᱩᱨ ᱠᱚᱨᱮ ᱫᱚ ᱵᱟᱡᱟᱨ ᱨᱮ ᱫᱚ ᱵᱟᱹᱱᱩᱜ ᱟᱱ ᱢᱟᱱᱮ ᱟᱞᱮ ᱠᱷᱚᱟᱱᱟ ᱦᱟᱱᱮ ᱫᱚᱥ ᱯᱚᱱᱨᱚ ᱠᱤᱞᱳᱢᱤᱴᱟᱨ ᱥᱟᱺᱜᱤᱧ᱾ ᱚᱱᱟ ᱦᱚᱸ ᱠᱟᱹᱴᱤᱡ ᱧᱚᱜ ᱵᱟᱡᱟᱨ ᱚᱱᱠᱟ ᱫᱚ ᱩᱱᱟᱹᱜ ᱮᱠ ᱴᱟ ᱫᱚ ᱵᱟᱝ ᱳᱭ ᱟᱞᱮ ᱚᱱᱟ ᱱᱟ ᱢᱤᱫᱴᱮᱡ ᱵᱞᱚᱠ ᱞᱮᱠᱟ ᱯᱟᱲᱟᱜ ᱟᱛᱚ ᱫᱚᱥ ᱠᱤᱞᱳᱢᱤᱴᱟᱨ ᱥᱟᱺᱜᱤᱧ᱾ ᱚᱸᱰᱮ ᱢᱮᱱᱟᱜᱼᱟ ᱠᱤᱪᱷᱩᱴᱟ ᱵᱟᱡᱟᱨ᱾ ᱛᱚ ᱩᱱᱟᱹᱜ ᱮᱠᱴᱟ ᱫᱚ ᱵᱟᱡᱟᱨ ᱫᱚ ᱵᱟᱭ ᱦᱩᱭᱩᱜ ᱵᱟᱭ ᱦᱩᱭᱩᱜᱼᱟ᱾ ᱦᱮᱸ᱾ ᱟᱫᱚ ᱚᱱᱟ ᱦᱚᱛᱮᱡ ᱛᱮ ᱩᱱᱟᱹᱜ ᱮᱠᱴᱟ ᱵᱤᱡᱽᱱᱮᱥ ᱠᱚᱨᱮ ᱫᱚ ᱵᱟᱹᱱᱩᱜ ᱠᱚᱣᱟ᱾
ᱦᱩᱸ᱾ ᱟᱫᱚ ᱟᱛᱳ ᱨᱮ ᱯᱟᱲᱦᱟᱣ ᱦᱚᱲ ᱦᱚᱸ ᱰᱷᱮᱨ ᱢᱮᱱᱟᱜ ᱠᱚᱣᱟ ᱥᱮ ᱢᱮᱱᱟᱜ ᱠᱚᱣᱟ ᱰᱷᱮᱨ᱾
ᱚᱱᱠᱟ ᱫᱚ ᱠᱟᱹᱴᱤᱡ ᱩᱸ ᱢᱟᱱᱮ ᱩᱸ ᱞᱟᱹᱭ ᱠᱟᱹᱴᱤᱡ ᱥᱮᱵᱷᱮᱱᱴᱤ ᱯᱷᱟᱭᱤᱵ ᱯᱟᱨᱥᱮᱱᱴ ᱞᱮᱠᱟ ᱵᱟᱝ ᱯᱟᱲᱦᱟᱜ ᱞᱮᱠᱟ ᱢᱮᱱᱟᱜ ᱠᱚᱣᱟ᱾ ᱴᱩᱭᱮᱱᱴᱤ ᱯᱷᱟᱭᱤᱵ ᱯᱟᱨᱥᱮ ᱜᱮ